ᱦᱮᱞᱳ᱾ ᱦᱮᱸ ᱟᱸᱡᱚᱢ ᱧᱟᱢᱚᱜ ᱠᱟᱱᱟ᱾ ᱡᱚᱦᱟᱨ ᱜᱮ? ᱦᱮᱸ ᱟᱡᱸᱡᱚᱢ ᱧᱟᱡᱚᱢ ᱠᱟᱱᱟ᱾ ᱦᱮᱸ ᱡᱚᱦᱟᱨ ᱜᱤ᱾
ᱟᱨ ᱪᱮᱜ ᱠᱚᱵᱮᱱ ᱪᱤᱠᱟᱹ ᱵᱟᱲᱟᱭᱮᱜ-ᱟ?
ᱪᱤᱠᱟᱹ ᱦᱚᱸ ᱵᱟᱝᱟ, ᱦᱮᱸᱜ-ᱮ ᱫᱩᱲᱩᱵ ᱵᱟᱲᱟ ᱟᱠᱟᱱᱟᱞᱤᱧ᱾ ᱱᱤᱛᱚᱜ ᱫᱚ ᱟᱫᱚ ᱫᱟᱨᱮ ᱵᱩᱴᱟᱹᱨᱮ, ᱦᱚᱜᱼᱚ ᱱᱚᱝᱠᱟ ᱥᱤᱛᱩᱝ ᱠᱟᱱᱟ ᱛᱚ ᱡᱮ
ᱟᱪᱪᱷᱟ ᱥᱤᱛᱩᱝ ᱠᱟᱱᱟ?
ᱦᱮᱸ ᱟᱞᱮ ᱱᱚᱛᱮ ᱫᱚ ᱫᱚᱢᱮ ᱥᱤᱛᱩᱝ ᱠᱟᱱᱟ ᱾ᱟᱯᱮ ᱚᱱᱛᱮ?
ᱫᱟᱜ ᱮᱫᱟᱭ ᱟᱞᱮ ᱥᱮᱜ ᱢᱟ ᱥᱚᱠᱛᱚ᱾
ᱳ ᱛᱟᱦᱞᱮ ᱢᱟ ᱠᱚ-ᱤᱱᱥᱤᱨᱤᱭᱟᱱᱥ ᱨᱮ ᱫᱟᱜ
ᱦᱮᱸ ᱦᱮᱸ ᱦᱮᱸ᱾ ᱟᱹᱰᱤ ᱟᱹᱰᱤ ᱛᱟᱦᱞᱮ ᱨᱚᱦᱚᱭ ᱠᱚᱼᱫᱚ ᱛᱟᱦᱞᱮ ᱦᱩᱭᱩᱜ
ᱟᱫᱚ ᱦᱮᱸᱜᱼᱮ ᱥᱤᱛᱩᱝ ᱠᱟᱜᱼᱟᱭ ᱛᱚ, ᱨᱚᱦᱚᱭ ᱫᱚ ᱚᱱᱟ ᱠᱷᱟᱹᱛᱤᱨ ᱫᱚ ᱱᱤᱭᱟᱹ ᱮᱠᱷᱟ ᱫᱚ ᱟᱞᱮ ᱱᱚᱛᱮ ᱫᱚ ᱵᱟᱭ ᱦᱩᱭᱩᱜᱼᱟ᱾ ᱢᱚᱱᱮ ᱠᱟᱱᱟ, ᱥᱤᱛᱩᱝ ᱠᱟᱜ ᱟᱭ ᱵᱚᱞᱮ ᱱᱚᱝᱠᱟ, ᱫᱟᱜ ᱡᱟᱹᱲᱤ ᱠᱚ ᱟᱹᱰᱤ ᱟᱱᱟᱴᱱ ᱛᱚ᱾ ᱚᱱᱟ ᱠᱷᱟᱹᱛᱤᱨ ᱫᱚ ᱱᱤᱛᱚᱜ ᱫᱚ, ᱪᱟᱥ ᱵᱟᱭ ᱦᱩᱭᱩᱜ ᱠᱟᱱᱟ᱾ ᱟᱞᱮ ᱱᱚᱱᱛᱮ ᱫᱚ᱾ ᱛᱟᱦᱚᱞᱮ ᱟᱯᱮ ᱚᱱᱛᱮ ᱫᱚ ᱪᱟᱥ ᱦᱩᱭᱩᱜ ᱠᱟᱱᱟ, ᱥᱮ ᱵᱟᱝᱟ ᱛᱟᱦᱞᱮ ᱫᱟᱜᱽ ᱮᱫᱟ ᱱᱚᱝᱠᱟ?
ᱮᱠᱫᱚᱢ - ᱮᱠᱫᱚᱢ ᱪᱟᱥ ᱦᱩᱭᱩᱜ ᱠᱟᱱᱟ᱾ ᱟᱞᱮ ᱱᱚᱛᱮ ᱫᱚᱢᱮ ᱪᱟᱥ ᱱᱤᱭᱮ ᱛᱮᱜᱮ ᱢᱟᱱᱮ ᱪᱟᱥ ᱩᱸᱜ ᱛᱮᱜᱮ ᱤᱭᱟᱹ ᱛᱚ ᱟᱞᱮ ᱚᱲᱟᱜ ᱠᱚᱞᱮ ᱪᱟᱥ ᱛᱮᱜᱮ ᱪᱟᱞᱟᱜᱼᱟ᱾ ᱵᱟᱠᱷᱟᱱ ᱫᱚ ᱪᱤᱠᱟᱹᱛᱮ ᱯᱩᱭᱥᱟᱹ ᱠᱚ ᱦᱩᱭᱩᱜᱼᱟ᱾
ᱦᱮᱸ ᱮᱠᱟᱞ - ᱮᱠᱟᱞ ᱱᱮᱠᱟᱞ ᱠᱟᱞᱠᱟᱞ᱾
ᱛᱟᱯᱚᱨᱮ ᱟᱨᱦᱚᱸ ᱵᱟᱝ ᱪᱟᱥ ᱛᱮᱦᱚᱸ ᱛᱚ ᱵᱟᱝ ᱜᱟᱱᱚᱜ ᱠᱟᱱᱟ ᱾ ᱪᱮᱫ ᱵᱤᱱ ᱡᱚᱢᱟ ᱦᱮᱸᱥᱮ?
ᱦᱮᱸ ᱚᱱᱟ ᱦᱚᱸᱛᱚ ᱠᱟᱛᱼᱼ ᱛᱷᱟ ᱠᱟᱱ ᱜᱮᱭᱟ᱾ ᱟᱫᱚ ᱨᱮᱸᱜᱮᱡ ᱢᱟ ᱚᱱᱠᱟ ᱢᱟ ᱨᱮᱸᱜᱮᱡ ᱛᱟᱦᱮᱸ ᱞᱮᱠᱷᱟᱱ ᱢᱟ ᱡᱟᱦᱱᱟᱜ ᱠᱟᱢᱤ ᱠᱟᱛᱮᱜ ᱜᱮ ᱡᱚᱢ ᱵᱟᱲᱟᱭ ᱦᱩᱭᱩᱜ ᱟ ᱪᱮ ᱵᱟᱝᱟ ᱡᱟᱦᱟᱱᱟᱜ,
ᱦᱮᱸ ᱦᱮᱸ ᱦᱮᱸ᱾ ᱵᱟᱠᱷᱟᱡ ᱫᱚ ᱪᱟᱣᱞᱮ ᱠᱚ ᱫᱚ ᱠᱤᱨᱤᱝ ᱫᱚ ᱟᱹᱰᱤ ᱫᱟᱢ ᱜᱮᱥᱮ ᱦᱮᱸᱥᱮ? ᱱᱚᱠᱟ ᱡᱩᱫᱤ ᱵᱤᱱ ᱪᱟᱥᱟ ᱪᱟᱥ ᱠᱟᱛᱮ ᱵᱤᱱ ᱫᱚᱦᱚ ᱠᱟᱜᱼᱟ ᱡᱚᱢᱟᱵᱮᱱ ᱮᱱᱠᱷᱟᱱ ᱫᱚ ᱟᱹᱰᱤᱜᱟᱱ ᱜᱮ ᱟᱹᱵᱤᱱᱟᱜ ᱾
ᱦᱮᱸ ᱟᱪᱪᱷᱟ ᱪᱷᱟ ᱦᱮᱸ ᱦᱮᱸ᱾ ᱟᱫᱚ ᱜᱚᱝᱠᱮ ᱛᱟᱦᱚᱞᱮ ᱮ ᱟᱯᱮ ᱚᱱᱛᱼᱼ ᱛᱮ ᱫᱚ ᱪᱮᱫ ᱞᱮᱠᱟ ᱟᱵᱚᱣᱟᱜ ᱡᱟᱦᱟᱸ ᱥᱟᱱᱛᱟᱲ ᱨᱮᱱᱟᱜ ᱡᱟᱦᱟᱸ ᱟᱹᱨᱤᱪᱟᱹᱞᱤ ᱠᱚ ᱥᱮ ᱨᱤᱛᱤ ᱨᱮᱣᱟᱡᱽ ᱠᱚ ᱪᱮᱫ ᱞᱮᱠᱟ ᱟᱫᱚ?
ᱥᱟᱱᱛᱟᱲ ᱨᱮᱱᱟᱜ ᱟᱹᱨᱤ ᱪᱟᱹ ᱪᱟᱹᱞᱤ ᱨᱤᱛᱤ ᱨᱮᱣᱟᱡᱽ ᱫᱚ ᱦᱮᱸ, ᱟᱞᱮ ᱱᱚᱣᱟ ᱯᱟᱦᱴᱟ ᱫᱚ ᱟᱹᱰᱤ ᱢᱚᱡᱽ ᱜᱮ ᱱᱟᱯᱟᱭ ᱜᱮ, ᱟᱨ ᱟᱹᱰᱤ ᱵᱷᱮᱜᱟᱨ ᱫᱚ ᱵᱟᱹᱞᱤᱧ ᱞᱟᱹᱭᱟ ᱾
ᱟᱪᱪᱷᱟ,
ᱥᱟᱱᱛᱟᱲ ᱟᱯᱮᱭᱟᱜ ᱦᱚᱸ ᱠᱟᱹᱴᱤᱡ ᱟᱞᱮᱭᱟᱜ ᱦᱚᱸ ᱟᱯᱮᱭᱟᱜ ᱫᱚ ᱵᱟᱹᱞᱤᱧ ᱵᱟᱰᱟᱭᱟ ᱪᱮᱜ ᱞᱮᱠᱟ ᱾ ᱠᱤᱱᱛᱩ
ᱱᱚᱣᱟ ᱡᱟᱦᱟᱸ ᱳᱰᱤᱥᱟ, ᱡᱷᱟᱸᱲᱠᱷᱚᱱᱰ, ᱟᱨ ᱚᱭᱮᱥᱴ ᱵᱮᱝᱜᱚᱞ, ᱛᱟᱯᱚᱨᱮ ᱱᱚᱛᱮ ᱱᱮᱯᱟᱞ ᱥᱮᱱ
ᱦᱮᱸ ᱵᱤᱦᱟᱨ ᱟᱥᱟᱢᱚᱜ ᱚᱱᱟ ᱠᱚ
ᱦᱮᱸ ᱯᱟᱥᱮᱧ ᱞᱟᱹᱭᱼᱟ ᱟᱥᱟᱢ ᱠᱚ ᱦᱚ ᱦᱮᱸ ᱩᱱᱟᱹᱜ ᱱᱚᱣᱟ ᱠᱚᱨᱮ ᱵᱷᱮᱜᱟᱨ ᱵᱷᱮᱜᱟᱨ ᱜᱮ, ᱟᱹᱨᱤᱪᱟᱹᱞᱤ ᱡᱟᱦᱟᱸ ᱠᱟᱞᱪᱟᱨ ᱠᱚ ᱟᱨᱠᱤ ᱢᱮᱱᱟᱜ ᱟᱠᱟᱫᱟ ᱦᱮᱸᱥᱮ ᱱᱚᱣᱟ ᱫᱚ ᱥᱴᱮᱴ ᱴᱩᱣᱟᱭᱤᱥ ᱵᱷᱮᱜᱟᱨ ᱵᱷᱮᱜᱟᱨ ᱛᱟᱦᱮᱱᱟ, ᱥᱴᱮᱴ
ᱟᱠᱚ ᱞᱟᱦᱟᱛᱮᱱ ᱪᱮᱜ ᱞᱮᱠᱟ ᱢᱟᱱᱮ ᱚᱱᱟ ᱚᱱᱟ ᱡᱟᱦᱟᱸ ᱨᱟᱡᱽᱡᱚ ᱨᱮ ᱚᱱᱟ ᱯᱳᱭᱞᱳ ᱤᱭᱟᱹ ᱥᱮᱜ ᱠᱷᱚᱱᱟᱜ ᱪᱮᱜ ᱞᱮᱠᱟ ᱠᱚ ᱦᱮᱡ ᱤᱭᱟᱹ ᱦᱤᱡᱩᱜ ᱠᱟᱱᱟ ᱟᱨᱠᱤ ᱚᱱᱠᱟ ᱜᱮ,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
ᱦᱮᱸᱥᱮ ᱦᱮᱡ ᱚᱱᱟ ᱦᱮᱡ ᱚᱱᱟ ᱰᱷᱟᱪᱟ ᱜᱮ ᱦᱤᱡᱩᱜᱼᱟ ᱦᱮᱸ ᱥᱮ ᱾
ᱦᱮᱸ ᱦᱮᱸ ᱮᱠᱟᱞ ᱜᱮ ᱮᱠᱟᱞ ᱾
ᱳᱰᱤᱥᱥᱟ ᱥᱮᱱ ᱫᱚ ᱟᱸ ᱢᱟᱱᱮ ᱳᱰᱤᱥᱥᱟ ᱰᱷᱟᱪᱟ ᱟᱨ ᱠᱤ ᱦᱤᱡᱩᱜᱼᱟ, ᱟᱹᱰᱤ ᱢᱟᱱᱮ ᱳᱴ ᱳᱰᱤᱭᱟ ᱡᱟᱦᱟᱸ ᱠᱟᱞᱪᱟᱨ ᱟᱨᱠᱤ ᱠᱤ ᱚᱱᱟ ᱠᱟᱹᱴᱤᱡ ᱠᱟᱹᱴᱤᱡ ᱤᱭᱟᱹ ᱠᱟᱛᱮ ᱜᱮ, ᱚᱱᱠᱟ ᱦᱮᱡ ᱟᱠᱟᱱᱟ ᱦᱮᱸᱥᱮ ᱠᱤᱪᱷᱩ ᱫᱚ ᱾ ᱠᱤᱪᱷᱩ ᱢᱟᱱᱮ ᱚᱱᱠᱟ ᱫᱚ ᱯᱩᱨᱟᱹᱴᱟᱜ ᱫᱚ ᱵᱟᱝ ᱱᱟᱛᱮ ᱡᱷᱟᱲᱠᱷᱚᱸᱰ ᱠᱟᱱᱰ ᱥᱮᱫ ᱫᱚ ᱧᱮᱞ ᱵᱤᱱ ᱮᱸᱦᱜ ᱢᱟᱱᱮ ᱨᱚᱲ ᱠᱚᱦᱚᱸ ᱡᱟᱦᱟᱸ ᱟᱵᱚᱣᱟᱜ ᱥᱟᱱᱛᱟᱲ ᱨᱚᱲ ᱠᱚ ᱧᱮᱞ ᱵᱤᱱ ᱳᱰᱤᱥᱥᱟ ᱥᱮᱱ ᱫᱚ ᱠᱟᱹᱴᱤᱡ ᱳᱰᱤᱥᱥᱟ ᱰᱷᱟᱟᱸᱪᱟ ᱦᱮᱸᱥᱮ, ᱟᱨ ᱱᱟ ᱛᱮ ᱡᱷᱟᱲᱠᱷᱚᱱᱰ ᱥᱮᱫ ᱫᱚ ᱠᱟᱹᱴᱤᱡ ᱡᱷᱟᱨᱠᱷᱚᱱᱰ ᱰᱷᱟᱪᱟ ᱛᱟᱦᱮᱱᱟ ᱾
ᱦᱮᱸ ᱡᱟᱦᱟᱸ ᱠᱚ ᱞᱟᱹᱭᱟᱜ ᱠᱟᱱᱟ, ᱡᱷᱟᱲᱠᱷᱚᱱᱰᱤ ᱦᱮᱸ ᱪᱮ ᱵᱟᱝ?
ᱦᱮᱸ ᱦᱮᱸ ᱟᱨ ᱵᱮᱝᱜᱚᱞ ᱥᱮᱜ ᱫᱚ ᱵᱮᱞ ᱵᱮᱝᱜᱚᱞᱤ ᱾ ᱴᱷᱟᱪᱟ ᱛᱟᱦᱮᱱᱟ᱾ ᱚᱱᱟ ᱠᱚᱸ ᱨᱚᱲ ᱠᱚᱫᱚ ᱠᱟᱹᱴᱤᱡ ᱵᱷᱮᱜᱟᱨ ᱵᱷᱮᱜᱟᱨ ᱛᱟᱦᱮᱱ ᱜᱮᱭᱟ᱾ ᱵᱩᱡᱷᱟᱹᱣ ᱟᱵᱤᱱ ᱢᱤᱫᱴᱮᱡ ᱡᱷᱟᱲᱠᱷᱚᱱᱰᱤ ᱦᱚᱲ ᱟᱨ ᱢᱤᱫ ᱴᱮ ᱳᱲᱤᱥᱥᱟ ᱦᱚᱲ ᱟᱨ ᱢᱤᱫᱴᱮᱡ ᱵᱮᱝᱜᱚᱞ ᱦᱚᱲ, ᱡᱩᱫᱤ ᱫᱚᱦᱚᱭᱟᱵᱤᱱ ᱟᱨᱵᱤᱱ ᱡᱟᱦᱟᱸᱱᱟᱜ ᱵᱤᱱ ᱨᱚᱲᱟ ᱟᱵᱤᱱ ᱵᱩᱡᱷᱟᱹᱣ ᱧᱟᱢᱟ ᱵᱤᱱ ᱧᱟᱢ ᱟᱵᱤᱱ ᱡᱮ ᱦᱮᱸ ᱱᱩᱭ ᱫᱚ ᱟᱞᱮ ᱥᱮᱫ ᱨᱮᱱ ᱫᱚ ᱵᱟᱝ ᱠᱟᱱᱟᱭ ᱦᱮᱸ ᱥᱮ, ᱟᱵᱮᱱ ᱡᱩᱫᱤ ᱟᱡ ᱥᱟᱞᱟᱜ ᱵᱮᱱ ᱠᱟᱛᱷᱟᱜᱼᱟ ᱮᱱ ᱠᱚ ᱮᱱᱠᱷᱟᱱ ᱵᱩᱡᱷᱟᱹᱣ ᱧᱟᱢ ᱟᱵᱮᱱ ᱢᱮᱱᱛᱮ ᱦᱮᱸ ᱱᱤᱛᱚᱜ ᱟᱞᱮ ᱥᱮᱫ ᱞᱮᱠᱟ ᱢᱟ ᱵᱟᱭ ᱨᱚᱲᱮᱫ ᱚᱠᱟ ᱥᱮ ᱫᱤᱜ ᱠᱟᱱᱟᱭ ᱱᱩᱭ ᱫᱚ ᱦᱮᱸᱥᱮ᱾ ᱱᱚᱣᱟ ᱫᱚᱵᱤᱱ ᱵᱩᱡᱷᱟᱹᱣ ᱧᱟᱢ ᱜᱮᱭᱟ᱾
ᱟᱵᱚᱨᱮᱱ ᱜᱚᱝᱠᱮᱭᱟᱜ ᱫᱚ ᱚᱱᱟ ᱠᱷᱟᱹᱛᱤᱨ ᱜᱮᱫᱚ ᱠᱩᱞᱤ ᱠᱮᱫ ᱵᱮᱱᱟᱞᱤᱧ ᱡᱮ ᱚᱠᱚᱭ ᱟᱯᱮ ᱚᱱᱛᱮ ᱫᱚ ᱟᱵᱚᱣᱟᱜ ᱥᱟᱱᱛᱟᱲᱟᱜ ᱠᱟᱞᱪᱟᱨ ᱠᱚ ᱪᱮᱫ ᱞᱮᱠᱟ ᱦᱮᱸ ᱪᱮ?
ᱦᱮᱸ ᱦᱮᱸ ᱦᱮᱸ, ᱦᱮᱸ ᱦᱮᱸ ᱚᱱ᱾ ᱟᱫᱚ ᱠᱟᱛᱷᱟ ᱫᱚ ᱱᱤᱭᱟᱹ ᱜᱮ ᱡᱮ ᱟᱞᱮ ᱥᱮᱫ ᱢᱟ ᱳᱲᱤᱥᱤᱟ ᱰᱷᱟᱸᱪᱟ ᱜᱮ ᱡᱟᱹᱥᱛᱤ ᱪᱟᱞᱟᱜᱼᱟ ᱦᱮᱸ ᱥᱮ᱾ ᱟ ᱟᱹᱰᱤ ᱠᱤᱪᱷᱩ ᱜᱮ, ᱟᱨ ᱱᱚᱝᱠᱟ ᱵᱩᱨᱩ ᱯᱟᱛᱟ ᱠᱚ, ᱟᱯᱮ ᱥᱮᱱ ᱫᱚ ᱵᱩᱨᱩ ᱯᱟᱛᱟ ᱠᱚ ᱦᱩᱭᱩᱜ ᱜᱮᱭᱟ ᱛᱚ?
ᱦᱮᱸ ᱦᱩᱭ ᱵᱟᱲᱟᱜ ᱜᱮᱭᱟ ᱱᱚᱝᱠᱟ ᱵᱩᱨᱩ ᱯᱟᱛᱟ ᱠᱚᱫᱚ ᱦᱩᱭᱩᱜ ᱜᱮᱭᱟ᱾
ᱪᱟᱞᱟᱣ ᱵᱟᱲᱟ ᱠᱟᱱᱟ ᱵᱤᱱ ᱵᱩᱨᱩ ᱯᱟᱛᱟ ᱫᱚ?
ᱵᱟᱝᱟ ᱥᱚᱝ ᱠᱟ ᱫᱚ ᱯᱟᱛᱟ ᱠᱚᱫᱚ ᱪᱟᱞᱟᱣ ᱵᱟᱲᱟ ᱫᱚ ᱚᱱᱠᱟ ᱵᱟᱝ ᱦᱩᱭ ᱠᱟᱱᱟ ᱜᱮ ᱢᱤᱫ ᱵᱟᱨ ᱫᱤᱱ ᱪᱟᱞᱟᱣ ᱵᱟᱲᱟ ᱦᱩᱭ ᱠᱟᱱᱟ᱾ ᱡᱟᱹᱥᱛᱤ ᱥᱟᱺᱦᱤᱡ ᱫᱚ ᱱᱚᱝᱠᱟ ᱫᱚ ᱵᱟᱹᱞᱤᱧ ᱪᱟᱞᱟᱣ ᱵᱟᱲᱟ ᱟᱠᱟᱱᱟ ᱟᱫᱚ ᱜᱚᱝᱠᱮ ᱛᱟᱦᱚᱞᱮ ᱟᱵᱤᱱ ᱫᱚ ᱵᱩᱨᱩ ᱯᱟᱛᱟ ᱠᱚᱵᱤᱱ ᱠᱩᱥᱤᱭᱟᱜ ᱜᱮᱭᱟ ᱥᱮ ᱵᱟᱝᱟ ᱛᱟᱦᱚᱞᱮ?
ᱠᱩᱥᱤ ᱵᱚᱞᱛᱮ ᱟᱫᱚ ᱢᱤᱴᱤᱡ ᱤᱭᱟᱹ ᱡᱤᱱᱤᱥ ᱠᱟᱱᱟ ᱛᱚ ᱵᱩᱨᱩ ᱯᱟᱛᱟ ᱢᱟᱱᱮ ᱧᱮᱞ ᱡᱚᱝ ᱥᱟᱶᱛᱟ ᱨᱮᱱᱟᱜ ᱜᱮ ᱡᱤᱱᱤᱥ ᱠᱟᱱᱟ ᱧᱮᱞ ᱡᱚᱝ ᱫᱚ ᱵᱷᱟᱜᱮ ᱜᱮᱭᱟ ᱠᱤᱱᱛᱩ ᱟᱹᱞᱤᱧ ᱦᱚᱸ ᱟᱹᱵᱤᱱ ᱞᱮᱠᱟᱜᱮ ᱵᱟᱝ ᱫᱚ ᱤᱧ ᱫᱚ ᱵᱟᱧ ᱪᱟᱞᱟᱣ ᱟᱠᱟᱱᱟ ᱢᱤᱫ ᱫᱷᱟᱹᱣ ᱦᱚᱸ᱾
ᱚ᱾
ᱚᱱᱠᱟ ᱥᱩᱨ ᱥᱩᱯᱩᱨ ᱨᱮ ᱵᱟᱹᱱᱩᱜ ᱟᱹᱱᱤᱡ ᱵᱩᱨᱩ ᱯᱟᱛᱟ ᱟᱞᱮ ᱥᱮᱫ ᱢᱟᱱᱮ ᱟᱞᱮ ᱚᱲᱟᱜ ᱥᱩᱨ ᱥᱩᱯ ᱥᱩᱯᱩᱨ ᱠᱚᱨᱮ ᱟᱨᱠᱤ ᱥᱟᱜᱤᱧ ᱥᱟᱺᱜᱤᱧ, ᱡᱟᱦᱟᱸ ᱡᱷᱟᱲᱠᱷᱚᱱᱰ ᱨᱮ ᱦᱩᱭᱩᱜᱼᱟ ᱵᱩᱨᱩ ᱯᱟᱛᱟ᱾ ᱪᱮᱫ ᱵᱩᱨᱩ ᱯᱟᱛᱟ ᱢᱤᱫᱴᱮᱱ ᱞᱟᱹᱭᱟ ᱠᱚ ᱡᱷᱟᱨᱠᱷᱚᱸᱰ ᱨᱮ ᱦᱟᱯᱮ ᱤᱭᱟᱹ
ᱡᱷᱟᱨᱱᱟ ᱵᱩᱨᱩ ᱯᱟᱛᱟ ᱪᱮᱫ ᱪᱚᱝ ᱢᱤᱫᱴᱤᱡ ᱞᱟᱹᱭᱟ ᱠᱚ ᱵᱟᱨᱤᱧ ᱩᱭᱦᱟᱹᱨ ᱫᱟᱲᱮᱭᱟᱜ ᱠᱟᱱᱟ ᱠᱤᱱᱛᱩ ᱚᱱᱛᱮ ᱨᱮ ᱦᱩᱭᱩᱜ ᱜᱮᱭᱟ ᱚᱱᱛᱮ ᱚᱱᱛᱮ ᱪᱟᱞᱟᱣ ᱦᱩᱭ ᱞᱮᱱᱟ ᱢᱤᱫᱷᱟ ᱵᱩᱨᱩ ᱯᱟᱛᱟ᱾
ᱟᱪᱪᱷᱟ ᱟᱪᱷᱟ᱾
ᱦᱩᱰᱤᱧ ᱡᱚᱦᱚᱜ ᱨᱮ ᱩᱱᱟᱹᱜ ᱟᱹᱰᱤ ᱫᱤᱱ ᱦᱩᱭᱱᱟ᱾ ᱟᱴ ᱱᱚ ᱵᱚᱪᱷᱚᱨ ᱦᱩᱭ ᱟᱠᱟᱱᱟ ᱚᱱᱟ ᱯᱟᱨᱚᱢ ᱠᱟᱛᱮ, ᱦᱩᱸ᱾
ᱢᱟᱱᱮ ᱟᱹᱰᱤ ᱠᱟᱹᱴᱤᱡ ᱜᱤᱫᱽᱨᱟᱹ ᱵᱮᱲᱟ ᱨᱮᱱᱟᱜ ᱠᱟᱛ ᱠᱟᱛᱷᱟ ᱵᱤᱱ ᱞᱟᱹᱭᱫᱟ ᱚᱻ ᱟᱫᱚ ᱜᱚᱢᱠᱮ ᱱᱟᱜᱼᱟᱭ ᱡᱟᱦᱟᱸ ᱥᱤᱞᱫᱟᱹ ᱯᱟᱛᱟ ᱵᱤᱱ ᱟᱸᱡᱚᱢ ᱵᱟᱲᱟ ᱠᱟᱜᱼᱟ ᱥᱮ ᱵᱟᱝ ᱟᱫᱚ?
ᱥᱤᱞᱫᱟᱹ ᱯᱟᱛᱟ ᱦᱮᱸ ᱦᱮᱸ ᱮᱠᱫᱚᱢ ᱚᱱᱟ ᱫᱚ ᱚᱭᱮᱥᱴ ᱵᱮᱝᱜᱚᱞ ᱨᱮᱛᱚ?
ᱦᱮᱸ ᱦᱮᱸ ᱚᱭᱮᱥᱴ ᱵᱮᱝᱜᱚᱞ ᱨᱮ ᱟᱹᱰᱤ ᱥᱟᱺᱜᱤᱧ ᱥᱟᱺᱜᱤᱧ ᱟᱵᱚ ᱥᱟᱱ ᱛᱟᱲ ᱥᱚᱢᱟᱡ ᱨᱮᱱ ᱥᱮ ᱠᱤᱵᱟ ᱠᱤᱵᱤᱢᱵᱟ ᱡᱟᱦᱟᱸ ᱥᱟᱱᱛᱟᱲ ᱥᱚᱢᱟᱡ ᱨᱮᱱ ᱦᱚᱲ ᱦᱮᱱᱟᱜ ᱠᱚ ᱥᱟᱺᱜᱤᱧ ᱥᱟᱺᱜᱤᱧ ᱦᱚᱸ ᱦᱤᱡᱩᱜ ᱦᱮᱸᱥᱮ ᱾
ᱦᱮᱸ ᱦᱮᱸ ᱮᱠᱫᱚᱢ ᱮᱠᱫᱚᱢ ᱾
ᱟᱹᱰᱤ ᱥᱚᱢᱚᱭ ᱠᱚ ᱞᱟᱹᱭ ᱜᱮᱭᱟ ᱡᱮᱴᱟ ᱮᱸ ᱤᱱᱴᱟᱨᱱᱮᱥᱱᱮᱞ ᱞᱮᱵᱮᱞ ᱨᱮᱦᱚᱸ ᱵᱷᱟᱜᱤ ᱜᱮ ᱯᱷᱮᱢᱟᱥ ᱜᱮᱭᱟ ᱪᱮᱛᱟ ᱞᱮᱭ ᱜᱮᱭᱟ ᱠᱚ ᱟᱹᱞᱤᱧ ᱫᱚ ᱩᱱᱟᱹᱜᱴᱟᱜ ᱫᱚ ᱵᱟᱹᱞᱤᱧ ᱵᱟᱲᱟᱭᱟ ᱪᱮ ᱵᱟ ᱾
ᱦᱮᱸ ᱦᱮᱸ ᱦᱮᱸ ᱟᱸᱡᱚᱢ ᱠᱟᱫᱟᱞᱤᱧ ᱢᱟᱨᱟᱝ ᱯᱟᱛᱟ ᱢᱟᱨᱟᱝ ᱚᱱᱟ ᱫᱚ ᱟᱹᱰᱤ ᱢᱟᱨᱟᱝ ᱯᱟᱛᱟ ᱠᱟᱱᱟ ᱦᱮᱸᱥᱮ?
ᱦᱮᱸ ᱦᱮᱸ ᱦᱮᱸ,
ᱚᱭᱮᱥᱴ ᱵᱮᱝᱜᱚᱞ ᱨᱮᱱ ᱡᱚᱛᱚ ᱠᱷᱚᱱ ᱢᱟᱨᱟᱝ ᱯᱟᱛᱟ ᱤᱱᱟᱹ ᱜᱮᱵᱤᱱ ᱞᱮᱭ ᱫᱟᱲᱮᱭᱟᱜᱼᱟ ᱦᱮᱸ ᱥᱮ ᱾
ᱦᱮᱸ ᱦᱮᱸ ᱟᱫᱚ ᱚᱱᱠᱟ ᱜᱮ ᱟᱫᱚ ᱾ ᱮᱢᱱᱤ ᱠᱤᱪᱷᱩ ᱠᱤᱪᱷᱩ ᱱᱚᱝᱠᱟ ᱠᱚ ᱞᱟᱹᱭᱟ ᱡᱮ ᱱᱮ ᱤᱱᱴᱟᱨᱱᱮᱥᱱᱮᱞ ᱟᱫᱚ ᱤᱱᱴᱟᱨᱱᱮᱥᱱᱮᱞ ᱫᱚ ᱵᱟᱝ ᱠᱟᱱᱟ ᱦᱮᱸ ᱡᱮ ᱾ ᱚᱱᱟ ᱫᱚ ᱞᱮᱭ ᱫᱚ ᱵᱟᱭ ᱥᱚᱵᱟᱟᱭ ᱦᱟᱸᱜᱼᱟᱭ ᱡᱟᱦᱟᱸ ᱟᱹᱵᱤᱱ ᱵᱤᱱ ᱞᱮᱭ ᱠᱮᱫᱟ ᱡᱮ ᱚᱭᱮᱥᱴ ᱵᱮᱝᱜᱚᱞ ᱨᱮᱱᱟᱜ ᱱᱚᱣᱟ ᱫᱚ ᱢᱟᱨᱟᱝ ᱯᱟᱛᱟ ᱠᱟᱱᱟ ᱾ ᱦᱮᱸ ᱱᱟ ᱫᱚᱵᱤᱱ ᱞᱮᱭ ᱫᱟᱲᱮᱭᱟᱜᱼᱟ ᱥᱮ ᱵᱟᱝ ᱦᱮᱸ ᱦᱮᱸ ᱾ ᱤᱱᱴᱟᱨᱱᱮᱥᱱᱮᱞ ᱢᱚᱛᱞᱚᱵ ᱫᱚ ᱚᱱᱟ ᱫᱚ ᱠᱟᱹᱴᱤᱡ ᱟᱞᱟᱫᱟᱜ ᱠᱟᱱᱟ ᱦᱮᱸᱥᱮ ᱟᱞᱟᱫᱟ ᱡᱤᱱᱤᱥ ᱠᱟᱱᱟ ᱚᱱᱟ ᱫᱚ ᱟᱫᱚ ᱱᱚᱣᱟ ᱟᱫᱚ ᱱᱟᱣᱟ ᱚᱭᱮᱥᱴ ᱵᱮᱝᱜᱚᱞ ᱨᱮᱱᱟᱜ ᱵᱤᱱ ᱞᱟᱹᱭ ᱫᱟᱲᱮᱭᱟᱜᱼᱟ ᱡᱚᱛᱚ ᱠᱷᱚᱱᱟᱜ ᱢᱟᱨᱟᱝ ᱯᱟᱛᱟ ᱚᱱᱟ ᱯᱟᱛ ᱟᱪᱪᱷᱟ ᱛᱟᱦᱟᱞᱮ ᱦᱮᱸ ᱪᱟᱞᱟᱣ ᱵᱟᱲᱟ ᱫᱚ ᱢᱤᱫ ᱡᱮᱠᱷᱟ ᱜᱮ ᱪᱟᱞᱟᱣ ᱵᱟᱲᱟ ᱦᱩᱭ ᱞᱮᱱᱟ ᱟᱹᱞᱤᱧ ᱦᱚᱸ ᱾ ᱚ ᱱᱚᱝᱠᱟ ᱠᱟᱹᱴᱤᱡ ᱵᱮᱲᱟ ᱨᱮ ᱞᱤᱧ ᱪᱟᱞᱟᱣ ᱞᱮᱱᱟ ᱦᱮᱸᱥᱮ ᱟᱫᱚ ᱩᱱᱟᱹᱜᱴᱟᱜ ᱫᱚ ᱾ ᱢᱚᱱᱮ ᱫᱚ ᱵᱟᱹᱱᱩᱜ ᱛᱟᱹᱟᱞᱤᱧᱟ ᱪᱮᱫ ᱠᱚᱞᱤᱧ ᱧᱮᱞ ᱟᱠᱟᱜᱼᱟ ᱥᱮ ᱪᱮᱫ ᱵᱟᱝᱟ ᱦᱤᱲᱤᱧ ᱪᱟᱵᱟ ᱟᱠᱟᱜ ᱞᱤᱧ ᱾
ᱚᱱᱠᱟ ᱫᱚ ᱚᱸᱰᱮ ᱛᱚ ᱵᱚᱸᱜᱟ ᱵᱩᱨᱩ ᱠᱚ ᱦᱩᱭᱩᱜᱼᱟ ᱟᱨ ᱰᱟᱱᱥ ᱠᱚ ᱦᱩᱭᱩᱜᱼᱟ ᱵᱟᱝ ᱾
ᱟᱪᱪᱷᱟ ᱟᱪᱪᱷᱟ ᱠᱚᱝᱠᱮ ᱛᱟᱦᱮᱞᱮ ᱦᱮᱸᱜᱼᱮ ᱡᱟᱦᱟᱸ ᱵᱤᱱ ᱞᱮᱭ ᱠᱮᱫᱟ ᱦᱮᱸᱥᱮ ᱵᱚᱸᱜᱟ ᱵᱩᱨᱩ ᱾ ᱠᱚ ᱟᱨ ᱰᱟᱱᱥ ᱠᱚ ᱦᱮᱸᱥᱮ ᱟᱵᱚᱣᱟᱜ ᱡᱟᱦᱟᱸ ᱥᱟᱱ ᱛᱟᱲᱤ ᱟᱹᱨᱤᱪᱟᱹᱞᱤ ᱨᱮ ᱟ ᱱᱚᱝᱠᱟ ᱠᱤ ᱵᱷᱟᱹᱜᱤᱭᱟ ᱥᱮ ᱵᱷᱟᱹᱜᱤ ᱢᱤᱫᱛᱮ ᱢᱤᱫᱴᱟᱝ ᱧᱮᱞ ᱜᱟᱱᱚᱜᱼᱟ ᱾ ᱱᱚᱝᱠᱟ ᱰᱟᱱᱥ ᱠᱚ ᱥᱮ ᱵᱟᱝ ᱢᱟᱪᱮᱫ ᱠᱚ ᱠᱚᱨᱟᱣ ᱞᱮᱠᱷᱟᱱ ᱵᱷᱟᱜᱤᱜᱼᱟ ᱾ ᱚᱱᱟ ᱯᱟᱛᱟ ᱵᱤᱫᱟᱹ ᱨᱮᱱᱟᱜ ᱠᱟᱛᱷᱟ ᱞᱤᱧ ᱞᱟᱹᱭ ᱫᱟ ᱾
ᱚᱱᱠᱟ ᱰᱮᱱᱥ ᱠᱚᱫᱚ ᱾ ᱟᱹᱞᱤᱧ ᱦᱚᱸᱛᱚ ᱵᱟᱝ ᱪᱟᱞᱟᱣ ᱦᱳᱭ ᱠᱟᱱᱟ ᱚᱱᱠᱟ ᱵᱟᱜ ᱚᱱᱟ ᱱᱤᱭᱮᱛᱮ ᱠᱳᱱᱳ ᱤᱱᱠᱟ ᱟᱭᱰᱤᱭᱟ ᱵᱟᱹᱱᱩᱜ ᱟᱹᱱᱤᱡ ᱾ ᱵᱷᱟᱜᱮ ᱜᱮᱭᱟ ᱥᱮ ᱵᱟᱝ ᱵᱷᱟᱜᱮ ᱠᱤᱱᱛᱩ ᱚᱸᱰᱮ ᱡᱟᱦᱟᱸ ᱵᱚᱸᱜᱟ ᱵᱩᱨᱩ ᱦᱩᱭᱩᱜᱼᱟ ᱚᱱᱟ ᱫᱚ ᱴᱷᱤᱠ ᱜᱮᱭᱟ ᱾
ᱦᱩᱸ ᱾
ᱵᱚᱸᱜᱟ ᱵᱩᱨᱩ ᱠᱚ ᱟᱨ ᱚᱝᱠᱟ ᱡᱟᱦᱟᱸ ᱡᱟᱦᱟᱸ ᱚᱱᱮ ᱱᱤᱛᱚᱜ ᱚᱱᱮ ᱤᱭᱟᱹ ᱾ ᱠᱚᱨᱮ ᱵᱷᱟᱭᱚᱢ ᱵᱷᱟᱭᱨᱟᱞᱚᱜᱼᱟᱢ ᱟᱹᱰᱤ ᱠᱤᱪᱷᱩ ᱜᱮ ᱦᱮᱸᱥᱮ ᱾ ᱯᱷᱮᱥᱵᱩᱠ ᱤᱭᱩᱴᱩᱵᱽ ᱠᱚᱨᱮ ᱚᱱᱟ ᱠᱚᱫᱚ ᱠᱤᱱᱛᱩ ᱵᱟᱝ ᱾ ᱵᱷᱟᱜᱮᱭᱟ ᱮᱠᱫᱚᱢ ᱵᱟᱹᱲᱤᱡ ᱡᱤᱱᱤᱥ ᱠᱟᱱᱟ ᱾
ᱦᱮᱸ ᱦᱮᱸ ᱟᱹᱞᱤᱧ ᱦᱚᱸᱞᱤᱧ ᱥᱟᱸᱭᱮᱜ ᱛᱟᱵᱤᱱᱟ ᱟᱹᱵᱤᱱᱟᱜ ᱠᱟᱛᱷᱟ ᱛᱮ ᱾
ᱦᱚᱲ, ᱦᱚᱲ ᱢᱟᱱᱮ ᱚᱱᱠᱟ ᱢᱟᱱᱮ ᱟᱠᱚᱣᱟᱜ ᱢᱟᱱᱮ ᱢᱤᱴᱤᱡ ᱫᱚᱦᱚ ᱠᱟᱫᱟ ᱠᱚ ᱫᱤᱢᱟᱠ ᱨᱮ ᱾ ᱴᱮ ᱡᱮᱜ ᱮᱸᱭᱟᱸᱯ ᱩᱝᱠᱩ ᱡᱟᱦᱟᱸ ᱠᱚ ᱢᱟᱱᱮ ᱟᱨᱠᱤ ᱚᱝᱠᱟ ᱤᱭᱟᱹ ᱛᱟᱠᱚ ᱟᱨ
ᱦᱩᱸ᱾
ᱡᱟᱦᱟᱱᱟᱜ ᱠᱚ ᱪᱤᱠᱟᱹ ᱵᱟᱲᱟᱭ ᱜᱮᱭᱟ ᱛᱮᱵᱤᱸ? ᱚᱱᱟ ᱠᱚᱫᱚᱸ ᱟᱠ ᱢᱟᱱᱮ ᱠᱟ ᱦᱚᱲ ᱫᱚ ᱢᱟᱱᱮ ᱟᱹᱰᱤ ᱵᱟᱹᱲᱤᱜ ᱦᱚᱲ ᱠᱟᱱᱟ ᱠᱚ ᱩᱱᱠᱩ ᱫᱚ᱾ ᱚᱱᱟ ᱪᱟᱨᱟ ᱠᱚᱛᱚ ᱚᱱᱟ-ᱱᱟ ᱡᱟᱦᱟᱸ ᱤᱭᱟᱹ ᱠᱚ ᱟᱨᱠᱤ ᱚᱱᱟ ᱠᱚ ᱡᱚ- -ᱛᱚ ᱠᱤᱪᱷᱩ ᱠᱚ ᱵᱟᱲᱤᱜ ᱤᱫᱤ ᱪᱟᱵᱟᱜ ᱠᱟᱱᱟ ᱩᱝᱠᱩ ᱠᱷᱟᱹᱛᱤᱨ ᱜᱮ᱾ ᱚᱝᱠᱩ ᱠᱟᱹᱛᱷᱤᱨ ᱚᱸ ᱛᱟᱯᱟᱨᱮ ᱟᱨᱚᱸ ᱢᱟᱱᱮᱜ ᱜᱟᱨᱡᱮᱱ ᱠᱚᱶᱦᱚᱸ ᱵᱤᱱ ᱞᱟᱹᱭ ᱫᱟᱬᱮᱜᱼᱟᱸ ᱱᱚᱣᱟ ᱤᱭᱟᱹᱛᱮ ᱱᱚᱝᱠᱟ ᱪᱮᱜ ᱦᱚᱸ ᱵᱟᱠᱚ ᱤᱭᱟᱹᱭ ᱠᱟᱜᱼᱟᱸ ᱢᱟᱱᱮ ᱜᱤᱫᱽᱨᱟᱹ ᱠᱚ, ᱤᱭᱟᱹ ᱠᱚ ᱦᱮᱸᱥᱮ᱾ ᱩᱝᱠᱩᱩ ᱜᱮ
ᱵᱟᱠᱚ ᱢᱟᱱᱟᱣ ᱠᱚᱣᱟ ᱡᱮ ᱱᱚᱜᱼᱚ ᱱᱚᱠᱟ ᱫᱚ ᱵᱩᱲᱤᱜ ᱢᱟᱱᱮ ᱵᱟᱜᱤ ᱢᱟᱱᱮ ᱵᱷᱟᱜᱤ ᱜᱮᱭᱟ ᱥᱮ ᱵᱟᱲᱤᱜ ᱜᱮᱭᱟ ᱚᱱᱠᱟ ᱫᱚ ᱵᱟᱠᱚ ᱢᱟᱱᱟᱣ ᱵᱟᱲᱟᱭᱮᱜ ᱠᱚᱣᱟ ᱦᱮᱸᱥᱮ, ᱱᱚᱣᱟ ᱦᱚᱸ ᱢᱤᱴᱟᱝ ᱠᱷᱟᱨᱟᱯ ᱡᱤᱱᱤᱥ᱾
ᱦᱮᱸ-ᱦᱮᱸ᱾ ᱟᱨᱜ ᱱᱮᱛᱟᱨ ᱢᱟ ᱟᱨᱦᱚᱸ ᱮᱱᱮ ᱢᱟᱱᱮ ᱠᱟᱨᱡᱮᱱ ᱪᱮᱛᱟᱱ ᱨᱮᱦᱚᱸ ᱪᱮᱜ ᱵᱤᱱ ᱢᱟᱱᱮ ᱤᱭᱟᱹ ᱫᱟᱬᱮᱜᱼᱟ ᱜᱤᱫᱽᱨᱟᱹᱠ ᱠᱚᱦᱚᱸ ᱢᱟᱱᱮ ᱵᱟᱠᱚ ᱠᱷᱟᱹᱛᱤᱨᱟᱜ ᱠᱟᱱᱟ ᱠᱚ ᱦᱚᱱᱟ᱾ ᱦᱮᱸ, ᱚᱱᱟ ᱪᱟᱸᱦᱟᱸ ᱵᱤᱱ ᱞᱟᱹᱭ ᱫᱟ ᱵᱟᱠᱷᱟᱸ ᱫᱚᱜ ᱱᱚᱣᱟ ᱢᱟ ᱟᱹᱰᱤ ᱵᱮᱥ᱾ ᱤᱭᱟᱹ ᱠᱟᱱᱟ ᱥᱟᱱᱛᱟᱨ ᱥᱚᱢᱟᱡᱽ ᱨᱮᱱᱟᱜ ᱠᱤᱱᱛᱩ ᱚᱱᱟ ᱤᱭᱟᱹ-ᱱᱤᱭᱟᱹ ᱠᱷᱟᱹᱛᱤᱨ ᱜᱮ ᱟᱹᱰᱤ ᱠᱤᱪᱷᱩ ᱢᱟᱱᱮ ᱵᱟᱹᱲᱤᱡᱚᱜ ᱠᱟᱱᱟ᱾
ᱦᱮᱸ, ᱟᱹᱰᱤ ᱠᱤᱪᱷᱩ ᱠᱚᱱᱴᱳᱵᱟᱨᱥᱤ ᱨᱮᱦᱚᱸ ᱪᱟᱞᱟᱜ ᱠᱟᱱᱟᱜ ᱦᱟᱸᱜᱼᱮ ᱡᱷᱟᱸ ᱥᱳᱥᱟᱞ ᱢᱤᱰᱤᱭᱟ ᱠᱚᱵᱤᱸ ᱞᱟᱹᱭ ᱠᱮᱫᱟ ᱦᱮᱸ ᱪᱮ ᱵᱟᱝ᱾
ᱳ ᱦᱮᱸ-ᱦᱮᱸ᱾
ᱟᱫᱚ ᱦᱚᱜᱼᱱᱟ ᱠᱚᱫᱚ ᱠᱷᱟᱨᱟᱯ ᱡᱤᱱᱤᱥ ᱠᱟᱱ ᱜᱮᱭᱟ ᱦᱮᱸ ᱥᱮ ᱵᱟᱝᱟ, ᱩᱸ᱾
ᱛᱷᱤᱜ ᱜᱮᱭᱟ ᱦᱮ ᱟᱫᱚ ᱦᱩᱭᱩᱜᱼᱟ ᱟᱨ ᱪᱤᱠᱟᱹ ᱫᱟᱲᱮ ᱟᱵᱤᱱ? ᱟᱰᱤᱼᱟ ᱵᱱᱟᱨᱟᱭᱮᱞ ᱞᱟᱹᱭ ᱛᱮ ᱫᱚ ᱦᱟᱸ ᱵᱟᱝᱟ ᱜᱟᱱ
ᱦᱮᱸ, ᱟᱫᱚ ᱦᱚᱸᱜᱼᱱᱟ ᱦᱚᱲ ᱵᱩᱡᱷᱟᱹᱣ ᱣᱟᱵᱟᱨ ᱜᱟᱲᱤᱭᱟᱱ ᱠᱚᱦᱚᱸ ᱥᱚᱪᱮᱛᱚᱱᱠᱟ ᱚᱱᱠᱟ ᱫᱚᱨᱠᱟᱨ ᱠᱟᱱ ᱜᱮᱭᱟ ᱦᱮᱸᱥᱮ᱾ ᱟᱫᱚ ᱜᱚᱝᱠᱮ, ᱟᱫᱚ ᱟᱹᱵᱤᱱ ᱵᱤᱱ ᱵᱩᱡᱷᱟᱹᱣ ᱠᱮᱜᱼᱟ, ᱟᱹᱞᱤᱧ ᱞᱤᱧ ᱵᱩᱡᱷᱟᱹᱣ ᱠᱮᱜᱼᱟ, ᱮᱵᱟᱨ ᱟᱹᱞᱤᱧᱟᱜ ᱛᱮ ᱛᱚᱨᱚᱯ ᱛᱮ ᱦᱚᱭ ᱫᱷᱚ ᱟᱹᱞᱤᱧ ᱵᱟᱨ ᱦᱚᱲ ᱞᱤᱧ ᱵᱩᱡᱷᱟᱹᱣ ᱠᱮᱜ ᱠᱚᱣᱟ ᱟᱹᱵᱤᱱ-ᱟᱹᱵᱤᱱ ᱥᱟᱶᱛᱮ ᱡᱟᱦᱟᱸ ᱯᱷᱮᱵᱟᱨᱮᱴ ᱯᱟ ᱠᱞᱳᱡᱽ ᱯᱷᱨᱮᱱᱰ ᱦᱮᱱᱟᱜ ᱠᱚᱣᱟ ᱟᱵᱤᱱ ᱵᱤᱱ ᱵᱩᱡᱷᱟᱹᱣ ᱠᱮᱜᱼᱟ, ᱟᱫᱚ ᱦᱚᱸᱜᱼᱚ ᱱᱚᱠᱟ ᱛᱮᱜᱮ ᱫᱚ ᱟᱵᱚᱣᱟᱜ ᱥᱟᱶᱛᱟ ᱥᱚᱢᱟᱡ ᱠᱚᱫᱚ ᱴᱷᱤᱠ ᱦᱩᱭᱩᱜᱼᱟ, ᱦᱮᱸ ᱥᱮ ᱵᱟᱝ? ᱟᱫᱚ ᱢᱤᱫ ᱟ ᱟᱵᱚᱣᱟᱜ ᱡᱟᱦᱟᱸ ᱵᱚᱠᱮ-ᱵᱚᱜ ᱢᱟᱱᱮ ᱵᱚᱠᱚᱞ-ᱵᱳᱰᱮ ᱪᱟᱵᱟᱣ ᱠᱟᱱᱟ ᱡᱩᱫᱤ ᱵᱚᱱ ᱢᱚᱱᱮᱭᱟ᱾ ᱟᱫᱚ ᱱᱚᱣᱟ ᱢᱟ ᱟᱵᱚ ᱜᱮ ᱴᱷᱤᱠ ᱜᱮ ᱦᱩᱭᱩᱜ ᱛᱟᱵᱚᱱᱟ, ᱦᱮᱸ ᱪᱮ ᱵᱟᱝ?
ᱮᱠᱫᱚᱢ-ᱮᱠᱫᱚᱢ᱾
ᱟ ᱱᱚᱝᱠᱟ ᱛᱮ ᱴᱷᱤᱠ ᱜᱟᱱ ᱦᱩᱭᱩᱜᱼᱟ ᱟ ᱪᱮᱫ?
ᱦᱩᱸ, ᱧᱮᱞ ᱵᱤᱱ ᱟᱰᱤ ᱦᱚᱲ ᱢᱟᱱᱮ ᱱᱤᱛᱚᱜ ᱫᱚ ᱢᱟᱱᱮ ᱵᱟᱲᱤᱥ ᱴᱮᱹᱵᱮᱹᱞ ᱠᱚ ᱪᱟᱞᱟᱜ ᱠᱟᱱᱟ ᱠᱚ ᱦᱮᱸ ᱥᱮ᱾
ᱦᱮᱸ, ᱮᱠᱟᱞ᱾
ᱡᱟᱦᱟᱸ ᱵᱟᱲᱤᱜ ᱤᱱᱟᱹ ᱜᱮ ᱠᱩᱥᱤ ᱠᱚ ᱵᱩᱡᱷᱟᱹᱣᱟ᱾ ᱦᱳ ᱫᱚ᱾ ᱱᱮᱛᱟᱨ ᱫᱚ ᱚᱱᱠᱟᱱ ᱦᱚᱲ ᱟᱹᱰᱤ ᱠᱚᱢ ᱢᱮᱱᱟᱜ ᱠᱚᱶᱟ᱾ ᱛᱮ ᱦᱮᱸ, ᱱᱤᱭᱟᱹ ᱫᱚ ᱴᱷᱤᱠ ᱜᱮᱭᱟ ᱱᱤᱭᱟᱹ ᱫᱚ ᱵᱟᱲᱤᱜ ᱜᱮᱭᱟ᱾ ᱵᱟᱠᱚ ᱵᱩᱡᱷᱟᱹᱣ ᱫᱟᱲᱮᱭᱟᱜᱼᱟ ᱥᱟᱱᱛᱟᱲ ᱟᱨᱚ ᱥᱟᱱ ᱛᱟᱲ ᱥᱚᱢᱟᱡᱽ ᱨᱮᱢᱟ ᱟᱹᱰᱤ ᱢᱟᱱᱮ ᱚᱥᱤᱠᱷᱤᱛᱚ ᱦᱚᱲ ᱦᱚᱸ ᱢᱮᱱᱟᱜ ᱠᱚᱣᱟ ᱥᱮ᱾
ᱦᱮᱸ ᱮᱠᱟᱞ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ ᱱᱚᱣᱟ᱾ ᱢᱟᱱᱮ ᱟᱵᱚ ᱥᱟᱱᱛᱟᱲ ᱥᱚᱢᱟᱡᱽ ᱨᱮ ᱵᱮᱥᱤᱨ ᱵᱷᱟᱜᱽ ᱫᱚ ᱞᱟᱹᱭᱟ ᱠᱚ ᱡᱟᱦᱟᱸ ᱮᱸ ᱥᱤᱠᱠᱷᱟ ᱡᱟᱦᱟᱸ ᱫᱤᱠᱩᱣᱟᱜ ᱠᱟᱛᱷᱟ ᱛᱮᱠᱚ ᱞᱟᱹᱭᱟ, ᱡᱮ ᱥᱤᱠᱠᱷᱟ ᱫᱤᱠᱠᱷᱟ ᱫᱚ ᱠᱚᱢ, ᱢᱟᱱᱮ ᱚᱱᱫᱷᱚ ᱵᱤᱥᱟᱥ ᱡᱤᱱᱤᱥ ᱴᱟᱜ ᱠᱟᱹᱴᱤᱡ ᱫᱚ ᱵᱤᱥᱤ ᱦᱮᱱᱟᱜ ᱛᱟᱵᱚᱱᱟ ᱦᱮᱸ ᱪᱮ ᱵᱟᱝ? ᱟᱨ ᱦᱚᱸᱜᱼᱚ ᱱᱚᱝᱠᱟ ᱛᱮᱜᱮ ᱟᱵᱚ ᱵᱟᱦᱟᱨ ᱵᱟᱦᱨᱮ ᱡᱟᱹᱛᱤ ᱫᱚ ᱟᱵᱚᱣᱟᱜ ᱡᱟᱦᱟᱸ ᱥᱩᱡᱳᱜᱽ ᱠᱚ ᱱᱚᱝᱠᱟ ᱯᱷᱟᱭᱫᱟ ᱠᱚ ᱞᱩᱴᱟᱹᱣ ᱮᱫᱟ ᱦᱮᱸ ᱪᱮ ᱵᱟᱝ?
ᱦᱮᱸ ᱦᱮᱸ, ᱴᱷᱤᱠ ᱜᱮᱭᱟ ᱛᱟᱦᱚᱞᱮ ᱫᱟᱫᱟ ᱤᱱᱠᱟᱹ ᱜᱮ᱾
ᱴᱷᱤᱠ ᱜᱮᱭᱟ ᱛᱟᱦᱚᱞᱮ ᱦᱮᱸ ᱦᱮᱸ, ᱴᱷᱤᱠ ᱜᱮᱭᱟ ᱛᱟᱦᱚᱞᱮ, ᱦᱮᱸ᱾